ᱦᱮᱸ ᱟᱸᱡᱚᱢᱚᱜ ᱠᱟᱱᱟ? ᱦᱮᱸ ᱴᱷᱤᱠ ᱜᱮᱭᱟ। ᱛᱟ ᱼᱼ ᱛᱟᱦᱟᱞᱮ ᱞᱟᱹᱭᱮᱫᱟᱹᱧ ᱢᱟ ᱢᱤᱫᱴᱟᱝ ᱼᱼ ᱞᱟᱹᱭᱮᱫᱟᱹᱧ ᱡᱟᱦᱟᱱᱟᱜ ᱴᱚᱯᱤᱠ ᱱᱤᱭᱮ ᱞᱟᱝ ᱜᱟᱞᱚᱪ ᱞᱮᱜᱮ ᱟᱨᱠᱤ। ᱴᱷᱤᱠ ᱜᱮᱭᱟ।
ᱮᱠᱫᱚᱢ ᱮᱠᱫᱚᱢ ᱴᱷᱤᱠ ᱜᱮᱭᱟ ᱴᱷᱤᱠ ᱜᱮᱭᱟ ᱤᱧᱤᱧ ᱞᱟᱹᱭᱮᱫ ᱛᱟᱞᱟᱝᱟ। ᱦᱮᱸ, ᱫᱚ ᱦᱩᱭᱮᱱ ᱛᱟᱞᱟᱝᱟ। ᱦᱮᱸ ᱟᱫᱚ ᱟᱢ ᱴᱟᱜ ᱴᱚᱯᱤᱠ ᱡᱟᱦᱟᱱᱟᱜ ᱞᱟᱹᱭ ᱛᱟᱞᱟᱝ ᱢᱮ।
ᱛᱟᱦᱟᱞᱮ ᱵᱮᱵᱽᱥᱟ ᱵᱟᱱᱤᱡᱽ ᱵᱤᱯᱚᱨ ᱛᱮ ᱡᱟᱦᱟᱱᱟᱜ ᱨᱚᱯᱚᱲ ᱞᱮᱜᱮ ᱞᱟᱝ।
ᱦᱮᱸ ᱴᱷᱤᱠ ᱜᱮᱭᱟ ᱴᱷᱤᱠ ᱜᱮᱭᱟ ᱨᱚᱯᱚᱲ ᱟᱞᱟᱝ।
ᱦᱮᱸ ᱦᱮᱸ ᱦᱮᱸ।
ᱦᱮᱞᱳ, ᱦᱮᱸ ᱦᱮᱸ ᱟ ᱟᱢᱟᱜ ᱵᱮᱜᱟᱨᱟ ᱱᱚᱭᱮᱥ ᱠᱟᱹᱴᱤᱡ ᱱᱚᱭᱮᱥ ᱠᱟᱹᱴᱤᱡ ᱦᱤᱡᱩᱜ ᱠᱟᱱ ᱛᱟᱦᱮᱸᱜ ᱵᱩᱡᱫᱟᱢ?
ᱦᱮᱸ ᱵᱮᱠᱜᱨᱟᱣᱩᱱᱰ ᱱᱚᱣᱟᱥ ᱫᱚ ᱦᱤᱡᱩᱜ ᱠᱟᱱᱟ ᱠᱟᱹᱴᱤᱡ।
᱾ ᱦᱮᱸ ᱴᱷᱤᱠ ᱜᱮᱭᱟ ᱢᱟ। ᱵᱟᱝ ᱪᱤᱠᱟᱹᱜᱼᱟ ᱤᱱᱠᱟ ᱤᱧ ᱞᱟᱹᱭᱫᱟᱹᱧ ᱛᱚᱵᱮ᱾ ᱵᱮᱵᱽᱥᱟ ᱠᱚ ᱼᱼ ᱱᱤᱛᱚᱜ ᱫᱚ ᱠᱟᱹᱴᱤᱡ, ᱦᱮᱸ?
ᱱᱤᱛᱚᱜ ᱫᱚ ᱠᱟᱹᱴᱤᱡ ᱠᱚᱢ ᱠᱟᱱᱟ।
ᱱᱤᱛᱚᱜ ᱫᱚ ᱠᱟᱹᱴᱤᱡ ᱠᱚᱢ ᱠᱟᱱᱟ। ᱦᱮᱸ ᱴᱷᱤᱠ ᱜᱮᱭᱟ ᱴᱷᱤᱠ ᱜᱮᱭᱟ ᱤᱧ ᱞᱟᱹᱭᱮᱫ ᱛᱟᱞᱟᱝᱟᱹᱧ ᱟᱸᱡᱚᱢ ᱛᱟᱞᱟᱝ ᱢᱮ।
ᱦᱮᱸ ᱦᱮᱸ, ᱴᱷᱤᱠ ᱜᱮᱭᱟ ᱞᱟᱹᱭ ᱢᱮ।
ᱦᱮᱸ ᱦᱮᱸ, ᱴᱷᱤᱠ ᱜᱮ। ᱦᱩᱸ, ᱛᱚᱵᱮ ᱢᱟᱱᱮ ᱢᱟᱱᱮ ᱵᱮᱵᱥᱟ ᱠᱚ ᱢᱟᱱᱮ ᱟᱢ ᱪᱮᱜ ᱠᱚ ᱵᱮᱵᱥᱟ ᱢᱟᱱᱮ ᱟᱢ ᱡᱩᱫᱤ ᱵᱮᱵᱥᱟ ᱠᱷᱩᱞᱟᱹᱣ ᱥᱟᱱᱟᱭᱮᱫ ᱢᱮᱭᱟ, ᱢᱟᱱᱮ ᱪᱮᱫ ᱮᱢ ᱵᱮᱵ ᱥᱟ ᱞᱮᱠᱷᱟᱱ ᱟᱢ ᱢᱟᱱᱮ ᱟᱢᱟᱜ ᱢᱟᱱᱮ ᱵᱷᱟᱜᱮ ᱢᱮᱱᱟᱜ ᱛᱟᱢᱟ ᱢᱟᱱᱮ ᱤᱪᱷᱟᱹ ᱢᱮᱱᱟᱜ ᱛᱟᱢᱟ ᱟᱢᱟᱜ?
ᱤᱪᱪᱷᱟᱹ ᱫᱚ ᱱᱚᱝᱠᱟᱱ ᱵᱟᱹᱱᱩᱜᱼᱟ, ᱟᱫᱚ ᱡᱟᱦᱟᱸ ᱦᱚᱯᱚᱱ ᱵᱤᱡᱱᱮ ᱮ ᱵᱮᱵ ᱥᱟ ᱫᱚ ᱥᱩᱨᱩ ᱜᱟᱱᱚᱜᱼᱟ, ᱮᱛᱚᱦᱚᱵ ᱜᱟᱱᱚᱜᱼᱟ, ᱱᱚᱝᱠᱟᱱ ᱠᱟᱹᱴᱤᱡ
ᱠᱟᱴᱤᱡ ᱵᱟᱰᱟᱭ ᱥᱟᱱᱟᱧ ᱠᱟᱱᱟ, ᱦᱚᱜ ᱚᱱᱠᱟᱱ ᱵᱟᱰᱟᱭ ᱥᱟᱱᱟᱮᱜ ᱢᱮᱭᱟ ᱪᱮᱞᱮᱠᱟ ᱠᱟᱹᱴᱤᱡ ᱞᱟᱹᱭ ᱢᱮ ᱾
ᱮ ᱡᱮᱢᱚᱱ ᱟᱱᱟ ᱯᱷᱩᱰ ᱥᱴᱚᱞ ᱠᱚ ᱢᱮᱛᱟᱜ ᱜᱤᱭᱟ ᱫᱟᱫᱟ ᱵᱟᱡᱟᱨ ᱫᱷᱟᱨᱮ ᱠᱚᱨᱮ ᱱᱚᱝᱠᱟᱱᱟᱜ ᱾ ᱴᱷᱤᱠ ᱜᱮᱭᱟ ᱟᱨ ᱡᱟᱦᱟᱸ ᱜᱤᱫᱟᱜ ᱠᱷᱟᱰᱩᱣᱟᱹ ᱨᱮᱱᱟᱜ, ᱱᱚᱝᱠᱟᱱᱟᱜ ᱦᱚᱯᱚᱱ ᱵᱤᱡᱱᱤᱥ ᱡᱟᱦᱟᱸ ᱫᱚ ᱦᱚᱯᱚᱱ ᱯᱩᱭᱥᱟ ᱛᱮ ᱮᱛᱚᱦᱚᱵ ᱜᱟᱱᱚᱜ ᱜᱮᱭᱟ ᱾
ᱮᱛᱚᱦᱚᱵ ᱜᱟᱱᱚᱜ ᱜᱮᱭᱟᱢᱟᱱᱮ ᱪᱮᱜ ᱢᱟᱱᱮ ᱪᱮᱜ ᱱᱤᱭᱮ ᱢᱟᱱᱮᱢ ᱥᱟᱵ ᱵᱷᱟᱜᱮᱢ ᱵᱟᱰᱟᱭᱟ, ᱢᱟᱱᱮ ᱢᱟᱱᱮ ᱤᱥᱴᱨᱤᱴ ᱯᱷᱩᱰ ᱡᱟᱦᱟᱱᱟᱜ ᱚᱱᱮ ᱡᱚᱢᱟᱜ ᱠᱚ ᱥᱮ
ᱦᱮᱸ, ᱟᱫᱚ ᱩᱠᱟᱴᱟᱜ ᱟᱫᱚ ᱩᱠᱟᱴᱟᱜ ᱵᱷᱟᱜᱮ ᱵᱩᱡᱷᱟᱹᱜᱼᱟ ᱱᱚᱣᱟ ᱴᱟᱜ ᱜᱮ ᱟᱫᱚ ᱡᱷᱚᱛᱛᱚ ᱦᱚᱛᱚ ᱧᱮᱞ ᱦᱩᱭᱩᱜᱼᱟ, ᱛᱚ ᱚᱠᱟᱴᱟᱜ ᱴᱷᱤᱠᱜᱚᱜ ᱠᱟᱱᱟ ᱾ ᱚᱠᱟᱴᱟᱜ ᱵᱷᱩᱞᱚᱜ ᱠᱟᱱᱟ ᱾
ᱥᱮ ᱚᱠᱟᱴᱟᱜ ᱵᱷᱩᱞᱚᱜ ᱠᱟᱱᱟ ᱾
ᱡᱮ ᱠᱷᱟᱹᱞᱤ ᱯᱷᱩᱴ ᱥᱴᱚᱞ ᱨᱮᱜᱮ ᱠᱷᱟᱹᱞᱤ ᱯᱷᱟᱭᱫᱟ ᱧᱟᱢᱚᱜᱚᱜᱼᱟ ᱚᱝᱠᱟ ᱦᱚᱸ ᱵᱟᱝ ᱫᱚ ᱫᱩᱜᱽᱲᱤ ᱨᱮᱦᱚᱸ ᱡᱩᱫᱤ ᱯᱷᱟᱭ ᱢᱤᱫᱟᱠᱚ ᱧᱟᱢᱚᱜ ᱢᱟ ᱛᱟᱦᱚᱱᱤᱡ ᱜᱤᱫᱟᱜ ᱠᱤᱨᱤᱧ ᱠᱟᱛᱮᱜ ᱟᱱᱮ ᱡᱟᱢᱟ ᱯᱮᱱᱴ ᱠᱚ ᱚᱱᱟ ᱨᱮᱦᱚᱸ ᱟᱰᱤ ᱯᱷᱟᱭᱫᱟ ᱧᱟᱢᱚᱜᱼᱟ, ᱚᱱᱟ ᱦᱚᱸ ᱠᱩᱨᱟᱣ ᱜᱟᱱᱚᱜᱼᱟ ᱾
ᱚᱱᱟ ᱦᱚᱠᱚᱨᱟᱣ ᱜᱟᱱᱚᱜ-ᱟ, ᱮᱠᱫᱚᱢ ᱮᱠᱫᱚᱢ ᱤᱧ ᱠᱤᱪᱷᱩᱜᱟᱱ ᱱᱚᱸᱰᱮᱧ ᱧᱮᱞ ᱠᱮᱫᱟ ᱦᱮᱸᱥᱮ᱾
ᱦᱮᱸ ᱦᱮᱸ ᱾
ᱦᱮᱸ, ᱢᱟᱱᱮ ᱢᱟᱱᱮ ᱞᱩᱜᱽᱲᱤ ᱵᱮᱵᱽᱥᱟ ᱨᱮ ᱠᱟᱹᱴᱤᱡ ᱵᱷᱟᱜᱮ ᱢᱟᱱᱮ ᱯᱷᱟᱭᱫᱟ ᱠᱟᱹᱴᱤᱡ ᱢᱮᱱᱟᱜᱼᱟ ᱾
ᱚ ᱚᱱᱟ ᱫᱚ ᱪᱤᱠᱟ?
ᱚᱱᱟ ᱫᱚ ᱪᱤᱠᱟ, ᱢᱟᱱᱮ ᱯᱷᱟᱭᱫᱟ ᱢᱮᱱᱟ ᱞᱩᱜᱽᱲᱤ ᱨᱮᱦᱚᱸ ᱟᱨ ᱡᱟᱦᱟᱸ ᱚᱱᱟ ᱥᱤᱴᱨᱤᱴ ᱯᱷᱩᱰ ᱡᱟᱦᱟᱸ ᱡᱚᱢᱟᱜ ᱠᱚ ᱟᱹᱠᱷᱨᱤᱧᱟ ᱡᱮᱢᱚᱱ ᱫᱟᱥᱟᱨᱮ ᱠᱚᱨᱮᱜ ᱦᱮᱸ
ᱦᱮᱸ ᱦᱮᱸ ᱾
ᱦᱮᱸ ᱦᱮᱸ, ᱚᱱᱟ ᱨᱮᱦᱚᱸ ᱵᱷᱟᱜᱮ ᱢᱟᱱᱮ ᱞᱟᱵᱷ ᱫᱚ ᱢᱮᱱᱟᱜᱼᱟ ᱾
ᱚ ᱾
ᱦᱩᱸ ᱾ ᱢᱮᱜ ᱞᱩᱜᱽᱲᱤᱡ ᱠᱚᱫᱚ ᱯᱳᱭᱞᱳ ᱢᱤᱫᱴᱟᱝ ᱡᱟᱭᱜᱟ ᱧᱟᱢ ᱦᱳᱭᱳᱜ ᱛᱟᱢᱟ ᱛᱚ, ᱦᱮᱸᱥᱮ?
ᱦᱳᱭ᱾
ᱦᱩᱸ ᱾
ᱦᱮᱸ ᱞᱩᱜᱽᱲᱤ ᱨᱮ ᱦᱚᱸ
ᱚᱱᱮ ᱞᱩᱜᱽᱲᱤᱡ ᱞᱟᱹᱜᱤᱫ ᱫᱚ ᱯᱳᱭᱞᱳ ᱟᱢ ᱦᱩᱸ ᱛᱚ, ᱡᱟᱭᱜᱟ ᱛᱚ ᱞᱟᱹᱠᱛᱤ ᱠᱟᱱᱟ, ᱦᱮᱸ ᱦᱮᱸ, ᱞᱟᱹᱠᱛᱤ ᱠᱟᱱᱟ ᱡᱟᱭᱜᱟ ᱢᱟᱱᱮ ᱟᱢ ᱡᱩᱫᱤ ᱢᱤᱫᱴᱟᱝ ᱵᱟᱡᱟᱨ ᱨᱮ ᱥᱚᱦᱚᱨ ᱨᱮᱢ ᱵᱮᱱᱟᱣᱟ, ᱚᱸᱰᱮ ᱢᱤᱫᱴᱟᱱ ᱟᱢᱟᱜ ᱢᱤᱫᱴᱟᱝ ᱨᱩᱢ ᱫᱚ ᱫᱚᱨᱠᱟᱨ ᱥᱮ?
ᱦᱳᱭ᱾
ᱦᱩᱸ᱾
ᱦᱮᱸ ᱦᱮᱸ, ᱞᱟᱹᱠᱛᱤ ᱫᱚ ᱞᱟᱹᱠᱛᱤᱜ ᱠᱟᱱᱟ ᱾
ᱮᱠᱫᱚᱢ ᱾ ᱚᱸᱰᱮ ᱡᱩᱫᱤ ᱟᱢ ᱚᱱᱟ ᱞᱩᱜᱽᱲᱤ ᱡᱟᱦᱟᱨᱮ ᱟᱫᱚ ᱞᱩᱜᱽᱲᱤ ᱫᱚ ᱢᱟᱱᱮ ᱵᱟᱭᱨᱮ ᱠᱷᱚᱱᱟᱜ ᱟᱹᱜᱩᱭ ᱦᱩᱭᱩᱜᱼᱟ ᱵᱟᱲᱟᱭᱟᱢ ᱾
ᱦᱩᱸ ᱦᱩᱸ ᱾
ᱟᱯᱮᱥᱮᱫ ᱪᱮᱫ ᱞᱮᱠᱟ ᱢᱟᱱᱮ ᱞᱩᱜᱽᱲᱤ ᱚᱱᱛᱮ ᱫᱚᱠᱟᱱ ᱠᱚ ᱪᱮᱫ ᱞᱮᱠᱟ ᱢᱮᱱᱟᱜᱼᱟ ᱵᱮᱱᱟ ᱚᱱᱠᱟ ᱵᱮᱵᱽᱥᱟᱭ ᱫᱟᱠᱚ ᱪᱮᱜ ᱞᱮᱠᱟ ᱚᱱᱛᱮ ᱧᱮᱞᱚᱜ ᱠᱟᱱᱟ᱾
ᱟᱞᱮ ᱥᱮᱫ ᱫᱚ ᱟᱭᱢᱟ ᱞᱮᱠᱟᱱ ᱫᱩᱠᱟᱱ ᱦᱮᱱᱟᱜᱼᱟ ᱞᱩᱜᱽᱲᱤ ᱨᱮᱱᱟᱜ ᱟᱫᱚ ᱡᱟᱦᱟᱸ ᱟᱢᱮᱢ ᱞᱟᱹᱭᱫᱟ᱾ ᱢᱮᱫᱴᱮᱝ ᱫᱩᱠᱟᱱ ᱞᱟᱹᱠᱛᱤᱜ ᱠᱟᱱᱟ ᱱᱚᱝᱠᱟᱱ ᱛᱚ ᱟᱭᱢᱟ ᱜᱟᱱ ᱜᱮ ᱦᱮᱱᱟᱜᱼᱟ ᱾ ᱡᱟᱭᱤᱱ ᱤᱱᱡᱤᱱ ᱡᱟᱦᱟᱸ ᱞᱟᱹᱭ ᱪᱚᱭᱫᱟ ᱡᱟᱦᱟᱸ ᱟᱛᱳ ᱠᱚ ᱠᱚᱨᱮ ᱴᱳᱴᱳ ᱦᱟᱛᱮᱜ ᱥᱮ ᱡᱟᱦᱟᱱ ᱡᱤᱱᱤᱥ ᱟᱛᱮᱫ ᱜᱮ ᱤᱫᱤ ᱠᱟᱛᱮᱜ ᱠᱟᱥᱴᱚᱢᱟᱨ ᱱᱤᱡᱮ ᱯᱟᱸᱡᱟ ᱠᱚᱢᱮ, ᱫᱤᱭᱮ ᱩᱱᱠᱩ ᱜᱮ ᱮᱢ ᱠᱚᱢᱮ ᱚᱱᱠᱟ ᱞᱮᱠᱟ ᱪᱤᱠᱟᱹ ᱜᱟᱱᱚᱜᱼᱟ᱾
ᱦᱮ
ᱟᱭᱢᱟ ᱦᱚᱲ ᱜᱮ ᱚᱱᱠᱟ ᱧᱮᱞ ᱠᱟᱜ
ᱟᱭᱢᱟ ᱦᱚᱲ ᱜᱮ ᱚᱱᱠᱟᱧ ᱧᱮᱞ ᱠᱟᱜ ᱠᱚᱣᱟ ᱡᱮ ᱡᱷᱽᱲᱟᱴ ᱮᱢ ᱦᱚᱴᱚ ᱠᱟᱛᱮ ᱪᱟᱞᱟᱜ ᱠᱟᱱᱟ ᱠᱚ, ᱦᱮᱸ ᱦᱮᱸ ᱢᱟᱱᱮ ᱱᱮᱛᱟᱨ ᱡᱤᱱᱤᱥ ᱫᱚ ᱢᱟᱱᱮ ᱚᱰᱟᱨ ᱞᱮᱠᱷᱟᱱ ᱜᱮ ᱦᱤᱡᱩᱜᱼᱟ, ᱡᱩᱫᱤ ᱟᱢ ᱢᱤᱫᱴᱟᱝ ᱫᱚᱠᱟᱱᱮᱢ ᱠᱷᱩᱞᱟᱹᱣ-ᱟ ᱦᱮᱸ ᱥᱮ,
ᱦᱮᱸ ᱦᱮᱸ
ᱦᱮᱸ ᱦᱮᱸ ᱟᱢ ᱡᱩᱫᱤᱢ ᱚᱰᱟᱨᱟ ᱞᱩᱜᱽᱲᱤ ᱨᱮᱱᱟᱜ ᱟᱢ ᱠᱚ ᱟᱹᱜᱩ ᱦᱚᱴᱚᱣᱟᱢᱟ ᱟᱢ ᱜᱮ᱾
ᱦᱮᱸ
ᱦᱮᱸ ᱵᱩᱡᱽ
ᱟᱫᱚ ᱞᱩᱜᱽᱲᱤ ᱫᱚ ᱢᱟᱱᱮ ᱪᱮᱫ ᱞᱮᱠᱟ ᱨᱮ ᱞᱟᱵᱷ ᱢᱮᱱᱟᱜᱼᱟ ᱠᱤᱪᱷᱩᱧ ᱞᱟᱹᱭᱫᱟ ᱦᱮᱸ,
ᱦᱮᱸ
ᱢᱟᱱᱮ ᱟᱵᱚ ᱡᱮᱢᱚᱱ ᱢᱤᱫᱴᱟᱝ ᱡᱩᱫᱤ ᱢᱤᱫᱴᱟᱝ ᱯᱮᱱ ᱵᱚᱱ ᱦᱟᱛᱟᱣᱟ ᱡᱤᱱᱥ ᱡᱤᱱᱥ ᱥᱩᱴ ᱵᱚᱱ ᱦᱟᱛᱟᱣᱟ ᱦᱮᱸ᱾
ᱦᱮᱸ
ᱦᱮᱸ ᱚᱱᱟ ᱱᱚᱸᱰᱮ ᱟᱵᱚ ᱛᱤᱱᱟᱹᱜ ᱞᱟᱹᱭ ᱟᱵᱚᱱᱟᱭ ᱚᱱᱟ ᱢᱟᱱᱮ ᱪᱷᱚ ᱥᱟᱛ ᱪᱷᱚᱥᱚ ᱥᱟᱛ ᱥᱚ ᱞᱟᱹᱭ ᱟᱵᱚᱱᱟᱭ ᱥᱮ ᱵᱟᱝ ᱡᱩᱫᱤ ᱟᱵᱚ ᱫᱚᱠᱟᱱ ᱨᱮ ᱡᱩᱫᱤᱢ ᱦᱟᱛᱟᱣᱟ᱾
ᱦᱮᱸ ᱦᱮᱸ
ᱦᱮᱸ ᱟᱫᱚ ᱡᱩᱫᱤ ᱟᱢ ᱠᱤᱱᱛᱩ ᱟᱠᱚ ᱡᱚᱠᱷᱚᱱ ᱢᱤᱫ ᱥᱟᱶ ᱛᱮᱠᱚ ᱦᱟᱛᱟᱣ ᱮᱫᱟ, ᱚᱱᱟ ᱡᱤᱱ ᱥᱩᱴ ᱠᱚ ᱦᱮᱸ ᱦᱮᱸ ᱟᱠᱚ ᱫᱚ ᱩᱱᱠᱩ ᱵᱮᱥᱤ ᱫᱚ ᱵᱟᱝ ᱛᱤᱱᱥᱚ ᱪᱟᱨᱥᱚ ᱛᱮᱜᱮ ᱩᱱᱠᱩ ᱫᱚᱠᱚ ᱧᱟᱢᱫᱟ᱾ ᱢᱟᱱᱮ ᱯᱩᱨᱟᱹ ᱢᱤᱫᱴᱟᱝ ᱢᱤᱫᱴᱟᱝ ᱛᱤᱱᱥᱚ ᱯᱮ ᱥᱚ ᱯᱩᱱ ᱥᱚ ᱠᱟᱛᱮ ᱚᱱᱠᱟ ᱵᱩᱡᱽᱫᱟᱢ᱾
ᱚᱻ
ᱦᱩᱸ
ᱦᱮᱸ ᱵᱩᱡᱟᱹᱣ ᱮᱫᱟᱹᱧ᱾
ᱟᱫᱚ ᱱᱚᱸᱰᱮ ᱟᱢ ᱱᱚᱸᱰᱮ ᱟᱢ ᱟᱹᱠᱷᱨᱤᱧ ᱫᱟᱲᱮᱭᱟᱜᱼᱟᱢ ᱢᱟᱱᱮ ᱵᱟᱨ ᱥᱚ ᱴᱟᱠᱟ ᱵᱟᱹᱲᱛᱤ ᱠᱟᱹᱛᱮ ᱟᱹᱫᱟᱹᱭ ᱦᱳᱭ ᱫᱟᱲᱮᱭᱟᱜ ᱵᱟᱨᱥᱚ ᱴᱟᱠᱟ ᱞᱟᱵᱷ ᱦᱩᱭᱩᱜ ᱛᱟᱢᱟ, ᱡᱩᱫᱤ ᱟᱢ ᱯᱩᱱᱥᱚ ᱴᱟᱠᱟ ᱛᱮᱢ ᱦᱟᱛᱟᱣ ᱟᱠᱟᱫᱟ, ᱚᱱᱟ ᱱᱚᱸᱰᱮ ᱪᱷᱚᱥᱚ ᱴᱟᱠᱟ ᱛᱮᱢ ᱟᱹᱠᱷᱨᱤᱧ ᱫᱟᱲᱮᱭᱟᱜᱼᱟ ᱦᱚᱸᱜ ᱱᱚᱝᱠᱟ᱾
ᱱᱚᱣᱟ ᱢᱟᱞᱟᱝ ᱟᱞᱮᱭᱟᱜ ᱟᱹᱰᱤ ᱜᱮᱞᱟᱝ ᱜᱟᱞᱚᱪ ᱮᱭᱟᱜ ᱮᱱᱠᱷᱟᱱ ᱡᱟᱦᱟᱸ ᱪᱟᱥ-ᱵᱟᱥ ᱠᱚᱨᱮ ᱡᱟᱦᱟᱸ ᱵᱤᱡᱽᱱᱮᱥ ᱥᱩᱨᱩ ᱟᱠᱟᱱᱟ ᱯᱮ ᱵᱮᱵᱽᱥᱟ ᱵᱟᱱᱤᱡ ᱥᱩᱨᱩ ᱟᱠᱟᱱᱟ᱾ ᱛᱟᱦᱚᱞᱮ ᱱᱚᱣᱟ ᱫᱚ ᱟᱢᱟᱜ ᱪᱮᱫ ᱨᱚᱯᱚᱲᱮᱱᱟ?
ᱢᱟᱱᱮ ᱪᱟᱥ-ᱵᱟᱥ ᱨᱮᱱᱟᱜ ᱵᱤᱥᱮᱥ ᱡᱟᱦᱟᱸᱱᱟᱜ
ᱦᱮᱸ ᱡᱮᱢᱚᱱ ᱥᱚᱵᱽᱡᱤ ᱠᱚ ᱴᱷᱤᱠ ᱜᱮᱭᱟ, ᱠᱟᱹᱴᱤᱡ ᱦᱚᱯᱚᱱ ᱦᱚᱯᱚᱱ ᱡᱤᱱᱤᱥ,
ᱥᱚᱵᱽᱡᱤ ᱠᱚ ᱴᱷᱤᱠ ᱜᱮᱭᱟ, ᱦᱩᱸ ᱠᱟᱹᱴᱤᱡ ᱠᱟᱹᱴᱤᱢ ᱦᱚᱯᱚᱱ ᱦᱚᱯᱚᱱ ᱡᱤᱱᱤᱥ ᱠᱚ, ᱦᱮᱸ᱾ ᱚ, ᱚᱱᱟ ᱨᱮᱦᱚᱸ ᱛᱚ ᱚᱱᱠᱟ ᱜᱮ᱾
ᱟᱫᱚ ᱱᱚᱣᱟ ᱨᱮᱫᱚ ᱟᱢ ᱱᱤᱡᱮᱢ ᱵᱮᱱᱟᱭᱟ ᱟᱨ ᱢᱟᱨᱠᱮᱴ ᱨᱮᱢ ᱤᱫᱤᱭᱟ, ᱛᱟᱦᱚᱞᱮ ᱚᱱᱟ ᱨᱮᱫᱚ ᱠᱟᱹᱴᱤᱢ ᱡᱟᱹᱥᱛᱤ ᱜᱮᱛᱚ ᱯᱷᱟᱭᱫᱟᱭ ᱵᱩᱡ ᱡᱚᱜ-ᱟ᱾
ᱦᱮᱸ, ᱯᱷᱟᱭᱫᱟ ᱢᱮᱱᱟᱜᱼᱟ, ᱠᱤᱱᱛᱷᱩ ᱚᱸᱰᱮ ᱫᱚ ᱡᱟᱦᱟᱸᱭ ᱢᱟᱱᱮ ᱪᱟᱹᱥᱤᱭᱟᱜ ᱫᱚ ᱠᱤᱱᱛᱩ ᱚᱸᱰᱮ ᱫᱚ ᱞᱟᱵᱷ ᱫᱚ ᱵᱟᱹᱱᱩᱜ ᱛᱟᱭᱟ ᱵᱩᱡᱫᱟᱢ᱾
ᱛᱚᱠᱚᱭᱟᱜ?
ᱛᱚᱠᱚᱭᱟ? ᱪᱟᱹᱥᱤ ᱡᱟᱦᱟᱸᱭ ᱪᱟᱥ ᱮᱫᱟ ᱩᱱᱤᱭᱟᱜ ᱫᱚ ᱠᱤᱪᱷᱩ ᱵᱮᱥᱤ ᱞᱟᱵᱷ ᱫᱚ ᱵᱟᱹᱱᱩᱜ ᱛᱟᱭᱟ᱾
ᱚ᱾
ᱡᱟᱦᱟᱸᱭ ᱟᱹᱠᱷᱨᱤᱧᱫᱟᱭ ᱩᱱᱤᱭᱟᱜ ᱜᱮ ᱵᱮᱥᱤ ᱞᱟᱵᱷ ᱦᱩᱭᱩᱜ-ᱟ ᱵᱟᱲᱟᱭᱟᱢ᱾
ᱚ, ᱛᱟᱦᱚᱞᱮ ᱟᱢ ᱱᱤᱡᱮ ᱪᱟᱥ ᱠᱟᱛᱮ ᱡᱩᱫᱤ ᱟᱹᱠᱷᱨᱤᱧ ᱞᱮᱠᱷᱟᱱ ᱚᱱᱟ ᱫᱚ ᱪᱤᱠᱟᱹᱭᱟ᱾ ᱛᱟᱦᱚᱞᱮ ᱱᱤᱡᱮ ᱥᱚᱵᱽᱡᱤᱢ ᱚᱢᱚᱱ ᱠᱮᱭᱟ
ᱢᱟᱱᱮ ᱢᱟᱱᱮ ᱚᱱᱮ ᱚᱱᱠᱟᱱᱟᱜ ᱪᱟᱥ ᱦᱩᱭᱩᱜ ᱛᱟᱢᱟ ᱡᱟᱦᱟᱸᱱ ᱢᱟᱱᱮ ᱵᱮᱥᱤ ᱢᱟᱱᱮ ᱟᱹᱰᱤᱥ ᱩᱛᱟᱹᱨ ᱦᱳᱭᱳᱜᱼᱟ᱾ ᱚᱱᱠᱟᱱᱟᱜ ᱟᱹᱠᱷᱨᱤᱧ ᱦᱚᱸᱛᱚ ᱛᱚᱵᱮᱱᱟᱜ ᱮᱢ ᱞᱟᱵᱷ ᱫᱟᱲᱮᱭᱟᱜᱼᱟ, ᱪᱟᱹᱥᱤ ᱦᱩᱭ ᱠᱟᱛᱮ᱾
ᱚ, ᱵᱟᱝ ᱱᱮᱛᱟᱨ ᱢᱟᱫᱚ ᱚᱱᱮ ᱥᱚᱥᱟ ᱦᱚᱸᱛᱚ ᱪᱟᱥ ᱜᱟᱱᱚᱜ ᱠᱟᱱᱟ᱾
ᱚᱱᱟ ᱦᱚᱸᱛᱚ ᱪᱟᱥ ᱜᱟᱱᱚᱜ ᱠᱟᱱᱟ ᱾ ᱦᱩᱸ ᱾ ᱥᱚᱥᱟ ᱦᱚᱸ ᱪᱟᱥ ᱜᱟᱱᱚᱜ ᱠᱟᱱᱟ, ᱥᱚᱥᱟ ᱢᱟᱱᱮ ᱡᱩᱫᱤ ᱟᱢᱟᱜ ᱵᱟᱲᱜᱮ ᱠᱷᱚᱱᱟᱜ ᱡᱩᱫᱤ ᱛᱳᱫᱳᱜ ᱛᱟᱢᱟ ᱢᱟᱱᱮ ᱡᱩᱫᱤ ᱢᱤᱫ ᱠᱩᱭᱮᱱ ᱢᱟᱱᱮ ᱡᱟᱦᱟᱸᱱᱟᱜ ᱯᱚᱧᱪᱟᱥ ᱠᱮᱡᱤ ᱜᱟᱱ ᱫᱚ ᱯᱚᱧᱪᱟᱥ ᱠᱮᱡᱤ ᱛᱟᱹᱣ ᱨᱮᱦᱚᱸ ᱟᱹᱰᱤᱥ ᱩᱛᱟᱹᱨ ᱞᱟᱵᱷ ᱦᱩᱭᱩᱜ ᱛᱟᱢᱟ᱾ ᱵᱩᱡ ᱠᱮᱫᱟᱢ᱾ᱦᱮᱸ, ᱱᱮᱛᱟᱨ ᱢᱟᱛᱚ ᱥᱚᱥᱟ ᱛᱚ ᱟᱹᱰᱤ ᱡᱟᱭᱜᱟ ᱨᱮ ᱞᱟᱹᱠᱛᱤᱜ ᱠᱟᱱᱟ᱾ ᱮᱠᱫᱚᱢ ᱮᱠᱫᱚᱢ ᱾
ᱟᱫᱚ ᱡᱷᱚᱛᱚ ᱡᱟᱭᱜᱟ ᱨᱮᱜᱮ ᱞᱟᱹᱠᱛᱤᱜ ᱠᱟᱱᱟ ᱱᱚᱣᱟ ᱫᱚ᱾
ᱞᱟᱹᱠᱛᱤᱜ ᱠᱟᱱᱟ ᱱᱚᱣᱟ ᱫᱚ ᱾ ᱦᱮᱸ, ᱡᱚᱛᱚ ᱡᱟᱭᱜᱟ ᱨᱮ ᱜᱮ ᱞᱟᱹᱠᱛᱤᱜ ᱠᱟᱱᱟ, ᱮᱠᱫᱚᱢ᱾ ᱛᱚᱵᱮ ᱟᱯᱮ ᱥᱮᱫ, ᱦᱮᱸ, ᱞᱟᱵᱷ ᱛᱚ ᱱᱚᱶᱟ ᱨᱮ ᱢᱮᱱᱟᱜ-ᱟ, ᱵᱩᱡᱫᱟᱢ᱾
ᱠᱚᱲᱟᱣ ᱜᱟᱱᱚ-ᱟ᱾
ᱦᱮᱸ, ᱱᱚᱣᱟ ᱠᱚᱨᱟᱣ ᱞᱮᱠᱷᱟᱱ ᱫᱚ ᱟᱨ ᱱᱟᱯᱟᱭᱚᱜ-ᱟ, ᱠᱤᱱᱛᱩ ᱟᱨᱦᱚᱸ ᱡᱮᱢᱚᱱ ᱢᱟᱱᱮ ᱵᱤᱥᱤ ᱢᱟᱨᱟᱝ ᱟᱜ ᱥᱚᱵᱽᱡᱤ ᱠᱚ ᱡᱮᱢᱚᱱ ᱪᱟᱥ ᱦᱩᱭᱩᱜ-ᱟ, ᱡᱮᱢᱚᱱ ᱡᱮᱢᱚᱱ ᱢᱟᱨᱟᱝ ᱦᱩᱭᱩᱜ ᱠᱟᱱᱟ, ᱡᱮᱢᱚᱱ ᱵᱮᱸᱜᱟᱲ᱾
ᱦᱮᱸ᱾
ᱦᱮᱸ᱾ ᱢᱟᱱᱮ ᱵᱮᱸᱜᱟᱲ ᱨᱮᱦᱚᱸ ᱵᱟᱝ ᱵᱷᱟᱜᱮ ᱢᱮᱱᱟᱜ ᱢᱤᱫ ᱫᱷᱟᱹᱣ ᱡᱮᱢᱚᱱ ᱵᱮᱸᱜᱟᱲ ᱢᱤᱫ ᱫᱷᱟᱹᱣ ᱢᱟᱱᱮ ᱫᱟᱢ ᱵᱟᱹᱲᱛᱤ ᱞᱮᱱᱟ ᱪᱩᱞᱞᱤᱥ ᱴᱟᱠᱟ ᱥᱮ ᱯᱚᱧᱪᱟᱥ ᱴᱟᱠᱟ ᱠᱟᱛᱮ ᱠᱮᱡᱤ᱾ ᱚ᱾ ᱵᱩᱡᱽ ᱠᱮᱫᱟᱢ᱾
ᱦᱮᱸ ᱦᱮᱸ, ᱵᱩᱡ ᱠᱮᱜ-ᱟᱹᱧ᱾
ᱦᱮᱸ ᱦᱮᱸ᱾ ᱟᱫᱚ ᱱᱚᱣᱟ ᱫᱚ ᱠᱟᱹᱴᱤᱡ ᱢᱟᱱᱮ ᱡᱟᱹᱥᱛᱤᱥ ᱡᱟᱹᱥᱛᱤ ᱧᱚᱜ ᱨᱚᱦᱚᱭ ᱦᱩᱭᱩᱜ ᱛᱟᱢᱟ, ᱵᱩᱡᱫᱟᱢ᱾
ᱦᱳᱭ ᱾
ᱢᱟᱱᱮ, ᱵᱟᱨ ᱯᱮ ᱵᱤᱜᱷᱟᱹ ᱜᱟᱱ ᱫᱚ ᱨᱚᱦᱚᱭ ᱦᱩᱭᱩᱜ ᱛᱟᱢᱟ, ᱵᱩᱡ ᱠᱮᱫᱟᱢ᱾
ᱦᱮᱸ ᱟᱫᱚ ᱱᱤᱛᱟᱱ ᱢᱟᱫᱚ ᱩᱱᱟᱹᱜ ᱯᱩᱭᱞᱳ ᱡᱩᱫᱤ ᱪᱟᱥ ᱦᱳᱭᱳᱜ ᱞᱮᱠᱟᱱ ᱩᱱᱟᱹᱜ ᱢᱟᱲᱟᱝ ᱨᱮᱛᱚ ᱠᱟᱹᱴᱤᱡ ᱱᱚᱥᱴᱚ ᱞᱮᱠᱷᱟᱱ ᱫᱚ ᱟᱹᱰᱤ ᱞᱚᱥ ᱧᱚᱢᱚᱜ-ᱟ ᱛᱚ᱾
ᱦᱮᱸ ᱞᱚᱥ ᱫᱚ ᱧᱟᱢ ᱫᱚ ᱧᱟᱢᱚᱜᱼᱟ, ᱠᱤᱱᱛᱩ ᱡᱟᱦᱟᱸ ᱦᱤᱱᱤᱥ ᱨᱮ ᱢᱟᱱᱮ ᱵᱮᱥᱤ ᱞᱚᱥ ᱛᱟᱦᱮᱱᱟ ᱞᱟᱵᱷ ᱦᱚᱸ ᱠᱤᱱᱛᱩ ᱚᱱᱠᱟ ᱜᱮ ᱢᱮᱱᱟᱜᱼᱟ, ᱵᱩᱡ ᱠᱮᱫᱟᱢ᱾
ᱦᱮᱸ ᱟᱫᱚ ᱯᱳᱭᱞᱳ ᱵᱟᱨ ᱫᱚ ᱚᱱᱟ ᱠᱚᱨᱟᱣ ᱞᱮᱠᱷᱟᱡ ᱫᱚ
ᱦᱳᱭ ᱯᱳᱭᱞᱳ ᱡᱩᱫᱤᱢ ᱠᱚᱨᱟᱣᱟ ᱦᱳᱭ ᱚᱱᱟ ᱦᱮᱸ ᱚᱱᱟ ᱦᱚᱸ ᱮᱠᱫᱚᱢ ᱱᱟᱯᱟᱭ ᱠᱟᱛᱷᱟᱢ ᱞᱟᱹᱭ ᱠᱮᱫᱟ᱾
ᱯᱳᱭᱞᱳ ᱫᱷᱟᱣ ᱜᱮ ᱡᱩᱫᱤ ᱩᱱᱟᱹᱜ ᱢᱟᱲᱟᱝ ᱮᱢ ᱪᱟᱥᱟ ᱟᱹᱰᱤ ᱜᱷᱟᱴᱛᱤ ᱯᱟᱨᱟᱼᱟ ᱞᱚᱥ ᱞᱚᱥᱮᱢ ᱡᱚᱢᱟ ᱟᱭᱢᱟ ᱜᱟᱱ᱾
ᱦᱮᱸ ᱦᱮᱸ ᱮᱠᱫᱚᱢ, ᱟᱯᱮ ᱥᱮᱫ ᱚᱱᱟ ᱛᱩᱨᱢᱩᱡᱽ ᱠᱚ ᱵᱟᱠᱚ ᱨᱚᱦᱚᱭ ᱜᱮᱛᱮ?
ᱦᱮᱸ ᱛᱩᱨᱢᱩᱡᱽ ᱫᱚ ᱠᱚ ᱨᱚᱦᱚᱭ ᱜᱮᱭᱟ ᱛᱚ᱾
ᱚᱻ ᱚᱱᱟ ᱦᱚᱸ ᱚᱱᱟ ᱡᱮᱢᱚᱱ ᱢᱮᱫ ᱢᱤᱫᱴᱟᱝ ᱢᱤᱫᱴᱟᱝ ᱡᱮᱢᱚᱱ ᱛᱩᱨᱢᱩᱡ ᱡᱩᱫᱤ ᱦᱩᱭᱩᱜ-ᱟ ᱦᱮᱸ᱾
ᱦᱮᱸ᱾
ᱦᱮᱸ᱾ ᱢᱟᱱᱮ ᱠᱮᱡᱤ ᱨᱮ ᱛᱩᱨᱢᱩᱡᱽ ᱠᱚ ᱦᱟᱛᱟᱣᱟ ᱪᱳᱫᱫᱳ ᱴᱟᱠᱟ ᱯᱚᱱᱮᱨᱚ ᱴᱟᱠᱟ ᱵᱩᱡᱽ ᱠᱮᱫᱟᱢ᱾
ᱦᱚᱸ᱾ ᱛᱩᱨᱢᱩᱡᱽ ᱫᱚ ᱠᱮᱡᱤ ᱛᱮᱫᱚ ᱵᱟᱠᱚ ᱟᱹᱠᱷᱲᱤᱧ ᱜᱮᱭᱟ ᱛᱚ ᱯᱤᱥ ᱛᱮᱠᱚ ᱟᱹᱷᱨᱤᱤᱧ ᱜᱮᱭᱟ ᱢᱤᱫᱮᱱ ᱢᱤᱫᱴᱮᱱ ᱛᱩᱨᱢᱩᱡᱽ᱾
ᱦᱩᱸ ᱯᱤᱥ ᱛᱮᱫᱚ ᱵᱟᱠᱚ ᱟᱠᱷᱨᱤᱧ ᱜᱮᱭᱟ᱾ ᱚᱱᱟ ᱫᱚ ᱡᱩᱫᱤ ᱚᱱᱟ ᱫᱚ ᱠᱮᱡᱤ ᱛᱮᱜᱮ ᱠᱚ ᱟᱹᱠᱷᱨᱤᱧᱟ᱾ ᱵᱩᱡᱽ ᱠᱮᱫᱟᱢ ᱟᱫᱚ ᱦᱚᱸᱜ ᱚᱭ ᱮᱢᱱᱤ ᱫᱚᱠᱟᱱ ᱠᱚᱨᱮ ᱫᱚ ᱩᱱᱠᱩ ᱫᱚ ᱠᱤᱠᱤ ᱛᱮᱜᱮ ᱠᱚ ᱟᱠᱷᱨᱤᱧᱟ ᱪᱮᱫᱟᱜ ᱥᱮ ᱩᱱᱠᱩ ᱫᱚ ᱢᱟᱱᱮ ᱟᱠᱚ ᱠᱚ ᱠᱤᱨᱤᱧ ᱟᱹᱜᱩ ᱟᱠᱟᱫᱟ ᱚᱱᱟ ᱫᱚ ᱢᱟᱱᱮ ᱱᱚᱸᱰᱮ ᱫᱚ ᱟᱢ ᱫᱚᱠᱟᱱ ᱨᱮᱫᱚ ᱚᱱᱠᱟ ᱜᱮ᱾ ᱵᱩᱡᱽ ᱠᱮᱫᱟᱢ᱾
ᱚᱻ
ᱢᱮᱱᱠᱷᱟᱱ ᱚᱱᱟ ᱫᱚ ᱠᱮᱡᱤ ᱦᱤᱥᱟᱹᱵᱽ ᱛᱮᱜᱮ ᱠᱚ ᱦᱟᱛᱟᱣᱟ ᱢᱟᱱᱮ ᱵᱟᱨᱚ, ᱪᱳᱫᱽᱫᱳ ᱴᱟᱠᱟ ᱵᱟᱨᱳ ᱴᱟᱠᱟ ᱠᱮᱡᱤ᱾
ᱚᱻ ᱟᱫᱚ
ᱵᱩᱪ ᱠᱮᱫᱟᱢ᱾ ᱟᱫᱚ
ᱦᱩᱸ ᱦᱮᱸ ᱦᱮᱸ ᱟᱫᱚ ᱠᱤᱪᱷᱩᱜᱟᱱ ᱱᱚᱰᱮ ᱢᱮᱱᱟᱜ-ᱟ ᱡᱟᱭᱜᱟ ᱴᱟᱜ ᱡᱮᱢᱚᱱ ᱢᱤᱫᱴᱟᱝ ᱢᱤᱫᱴᱟᱝ᱾ ᱛᱩᱨᱢᱩᱡᱽ ᱠᱮᱡᱤ ᱦᱩᱭᱩᱜᱼᱟ ᱵᱟᱨᱯᱮ ᱠᱮᱡᱤ ᱠᱟᱛᱮ ᱦᱩᱭᱩᱜᱼᱟ ᱵᱩᱡ ᱠᱮᱫᱟᱢ ᱢᱤᱫᱴᱟᱝ ᱢᱤᱫᱴᱟᱝ ᱛᱩᱨᱢᱩᱡᱽ ᱜᱮ᱾ ᱟᱫᱚ ᱱᱚᱝᱠᱟ ᱡᱩᱫᱤ ᱟᱢ ᱡᱩᱫᱤ ᱟᱢᱟᱜ ᱛᱩᱨᱢᱩᱡᱽ ᱡᱩᱫᱤ ᱵᱷᱟᱜᱮ ᱞᱮᱠᱟ ᱢᱟᱱᱮ ᱢᱟᱨᱟᱝ ᱦᱚᱪᱚ ᱫᱟᱲᱮᱭᱟᱜ ᱟᱢ᱾ ᱛᱚᱵᱮ ᱚᱱᱟᱨᱮ ᱠᱤᱪᱷᱩ ᱟᱢ ᱞᱟᱵᱷ ᱫᱟᱲᱮᱭᱟᱜ ᱟᱢ ᱵᱩᱡ ᱠᱮᱫᱟᱢ᱾ ᱦᱮᱸ ᱦᱩᱸ ᱱᱮᱴᱣᱟᱨᱠ ᱮ ᱰᱤᱥᱴᱟᱵᱮᱫ ᱛᱟᱢᱟ ᱠᱟᱹᱴᱤᱡ᱾
ᱱᱤᱛᱚᱜ ᱵᱷᱟ ᱴᱷᱤᱠ ᱜᱮᱭᱟ, ᱦᱮᱸ ᱦᱮᱞᱳ᱾